ᱟᱫᱚ ᱜᱚᱢᱠᱮ ᱾
ᱦᱮᱸ ᱡᱚᱦᱟᱨ ᱜᱮ ᱾
ᱦᱮᱸ ᱜᱚᱝᱠᱮ ᱡᱚᱦᱟᱨ ᱜᱮ ᱥᱟᱹᱜᱩᱱ ᱥᱮᱛᱟᱜ ᱾
ᱦᱮᱸ ᱥᱟᱹᱜᱩᱱ ᱥᱮᱛᱟᱜ ᱾
ᱚ ᱟᱫᱚ ᱜᱚᱝᱠᱮ ᱡᱚᱛᱚᱱᱟᱜ ᱢᱟ ᱱᱟᱯᱟᱭ ᱜᱮ ᱪᱚ ᱱᱤᱛᱚᱜ ᱫᱚ ᱾
ᱦᱮᱸ ᱱᱟᱯᱟᱭ ᱜᱮ ᱾ ᱟᱯᱮ ᱪᱮᱫ ᱞᱮᱠᱟ?
ᱦᱮᱸ ᱟᱞᱮ ᱦᱚᱸ ᱱᱤᱛᱚᱜ ᱫᱚ ᱚᱱᱠᱟ ᱜᱮ ᱱᱟᱯᱟᱭ ᱜᱮ ᱾
ᱥᱮ ᱾ ᱛᱟᱦᱚᱞᱮ ᱪᱮᱫ ᱠᱚ ᱠᱟᱹᱢᱤ ᱵᱟᱲᱟ ᱦᱩᱭᱩᱜ ᱠᱟᱱᱟ ᱱᱤᱭᱟᱹ ᱜᱷᱟᱹᱲᱤᱡ?
ᱠᱟᱹᱢᱤ ᱵᱟᱲᱟ ᱫᱚ ᱜᱚᱝᱠᱮ ᱱᱤᱛᱚᱜ ᱫᱚ ᱛᱤᱦᱤᱧ ᱫᱤᱱ ᱦᱚᱯᱚᱣᱟᱜᱤ ᱤᱧᱟᱹᱜ ᱚᱯᱟᱨᱥᱮᱱ ᱢᱮᱱᱟᱜ ᱛᱟᱭᱟ ᱾
ᱟᱪᱪᱷᱟ ᱾
ᱟᱫᱚ ᱚᱱᱟᱜᱮ ᱛᱤᱦᱤᱧ ᱦᱟᱸᱥᱯᱟᱛᱟᱞ ᱤᱫᱤ ᱦᱩᱭᱩᱜᱼᱟ ᱾
ᱦᱮᱸ, ᱛᱟᱦᱚᱞᱮ ᱦᱟᱥᱯᱟᱛᱟᱞ ᱫᱚ ᱟᱯᱮᱫᱚ ᱛᱤᱱᱟᱹᱜ ᱥᱟᱺᱜᱤᱧ ᱨᱮ?
ᱵᱟᱝ ᱦᱩᱭᱩᱜ ᱠᱟᱱᱟ, ᱡᱟᱸᱦᱟᱨᱮ ᱰᱟᱠᱛᱟᱨ ᱫᱮᱠᱷᱟᱣ ᱦᱩᱭ ᱞᱮᱱᱟ ᱾ ᱫᱚᱢᱮ ᱫᱟᱜᱼᱼ ᱟᱨ ᱢᱤᱫ ᱡᱟᱭᱜᱟᱨᱮ ᱢᱟᱱᱮ ᱵᱟᱠᱩ ᱵᱟᱠᱩᱲᱟᱨᱮ ᱵᱟᱠᱩᱲᱟᱨᱮ ᱠᱚ ᱠᱩᱞ ᱠᱟᱜ ᱞᱮ ᱠᱩᱞ ᱠᱟᱜ ᱞᱮᱭᱟ, ᱨᱮᱯᱷᱟᱨ ᱠᱟᱜ ᱞᱮᱭᱟ ᱾
ᱥᱮ ᱾ ᱦᱮᱸ ᱛᱚᱵᱮᱼᱼ ᱦᱮᱸ ᱪᱟᱞᱟᱣ ᱟᱠᱟᱱ ᱜᱮᱭᱟᱢ ᱚᱸᱰᱮᱱᱟᱜ ᱦᱟᱥᱯᱟᱛᱟᱞ ᱠᱚᱫᱚ, ᱞᱟᱦᱟᱛᱮ ᱾
ᱦᱮᱸ ᱦᱮᱸ ᱾
ᱪᱮᱫ ᱞᱮᱠᱟ ᱛᱟᱦᱚᱞᱮ, ᱪᱤᱠᱤᱛᱥᱟ ᱵᱮᱵᱚᱥᱛᱷᱟ ᱠᱚ?
ᱦᱮᱸ ᱪᱤᱠᱤᱛᱥᱟ ᱵᱮᱵᱚᱥᱛᱷᱟ ᱫᱚᱼᱼ
ᱰᱟᱠᱛᱟᱨ ᱠᱚ ᱵᱮᱥ ᱜᱮ ᱾
ᱦᱮᱸ ᱰᱟᱠᱛᱟᱨ ᱫᱚᱠᱚ ᱵᱮᱥ ᱜᱮᱭᱟ ᱾ ᱟᱫᱚ ᱜᱚᱢᱠᱮ ᱵᱟᱹᱲᱤᱡ ᱫᱚ ᱚᱠᱚᱭᱮᱢ ᱢᱮᱛᱟᱭᱟ ᱾ ᱵᱮᱥ ᱫᱚ ᱠᱚ ᱵᱮᱥ ᱜᱮᱭᱟ ᱾ ᱱᱟᱨᱥ ᱠᱚ ᱢᱚᱴᱟ ᱢᱩᱴᱤ ᱪᱚᱵᱽᱵᱤᱥ ᱤᱭᱮᱼᱼ ᱩᱱ ᱚᱠᱛᱚ ᱨᱮᱜᱮ ᱡᱚᱛᱚ ᱡᱟᱭᱜᱟ ᱨᱮ ᱡᱟᱸᱦᱟᱱᱟᱜ ᱡᱩᱫᱤ, ᱠᱚ ᱤᱭᱟᱹ ᱠᱚ ᱦᱩᱭᱮᱱ ᱜᱮᱭᱟᱼᱼ ᱟᱱᱟᱴ ᱠᱚ ᱦᱩᱭᱮᱱ ᱜᱮᱭᱟ ᱟᱫᱚ ᱚᱠᱛᱚ ᱨᱮᱜᱮ ᱤᱭᱟᱹ ᱠᱚ ᱜᱟᱹᱰᱤ ᱠᱚᱠᱚ ᱵᱷᱮᱡᱟ ᱜᱚᱫ ᱠᱟᱜᱼᱟ ᱯᱷᱳᱱ ᱞᱮᱠᱷᱟᱱ ᱾ ᱚᱱ ᱚᱱᱛᱮ ᱛᱮᱫᱚ ᱟᱹᱰᱤ ᱞᱚᱜᱚᱱ ᱞᱚᱜᱚᱱ ᱠᱟᱹᱢᱤ ᱠᱚ ᱦᱩᱭᱩᱜᱼᱟ, ᱟᱨ ᱪᱤᱠᱤᱛᱥᱟ ᱵᱮᱵᱚᱥᱼᱼ ᱯᱨᱠᱷᱚᱢ ᱤᱭᱟᱹ ᱪᱮᱫ ᱠᱚ ᱞᱟᱹᱭᱟᱼᱼ ᱚᱱᱟ ᱤᱭᱟᱹ ᱵᱟᱝ ᱛᱟᱦᱮᱱᱟ ᱮᱢᱟᱨᱡᱮᱱᱥᱤ ᱵᱤᱵᱷᱟᱜᱽ, ᱚᱱᱟ ᱚᱸᱰᱮᱼᱼ ᱪᱚᱵᱽᱵᱤᱥ ᱜᱷᱚᱱᱴᱟ ᱪᱤᱠᱤᱛᱥᱟ ᱨᱮᱱᱟᱜ ᱤᱭᱟᱹ ᱢᱮᱱᱟᱜᱼᱟ, ᱢᱟᱱᱮ ᱧᱟᱢᱚᱜ ᱜᱮᱭᱟ ᱴᱷᱤᱠ ᱴᱷᱟᱠ ᱾
ᱦᱮ ᱛᱟᱦᱚᱞᱮ ᱵᱷᱟᱜᱤ ᱜᱮ, ᱟᱫᱚ ᱚᱱᱟ ᱫᱚ ᱯᱩᱨᱟᱹᱼᱼ ᱥᱚᱨᱠᱟᱨᱤ ᱠᱟᱱᱟ ᱥᱮ ᱵᱮᱥᱚᱨᱠᱟᱨᱤ?
ᱟᱞᱮ ᱥᱮᱫ ᱨᱮ ᱡᱟᱦᱟᱸ ᱦᱟᱸᱥᱯᱟᱛᱟᱞ ᱢᱮᱱᱟᱜᱼᱟ, ᱚᱱᱟ ᱫᱚ ᱥᱚᱨᱠᱟᱨᱤ ᱦᱟᱸᱥᱯᱟᱛᱟᱞ, ᱯᱩᱨᱟᱹ ᱾
ᱥᱮ ᱾
ᱚᱱᱟ ᱫᱚ ᱦᱳᱭᱳᱜ ᱠᱟᱱᱟ ᱥᱟᱵᱽ, ᱥᱟᱵᱽ ᱰᱤᱵᱷᱤᱥᱚᱱ ᱦᱚᱥᱯᱤᱴᱟᱞ ᱠᱟᱱᱟ ᱯᱩᱨᱟᱹ ᱥᱚᱨᱠᱟᱨᱤ ᱦᱟᱸᱥᱯᱟᱛᱟᱞ ᱾ ᱨᱮᱱᱟᱜ
ᱟᱪᱪᱷᱟ ᱦᱮᱸ ᱟᱞᱮ ᱥᱮᱱ ᱦᱚᱸ ᱚᱱᱠᱟ ᱢᱮᱱᱟᱜ ᱟᱠᱟᱫᱟ ᱦᱳᱥᱯᱤᱴᱟᱞ ᱫᱚ᱾
ᱦᱮᱸ
ᱥᱩᱯᱟᱨ ᱮᱯᱮᱥᱟᱞᱤᱴᱤ ᱦᱚᱥᱯᱤᱴᱟᱞ, ᱟᱫᱚ ᱟᱞᱮ ᱥᱮᱱ ᱢᱟ ᱚᱱᱠᱟ ᱯᱚᱨᱤᱥᱮᱵᱟ ᱠᱚᱫᱚ ᱩᱱᱟᱹᱜ ᱴᱟᱜ ᱫᱚ ᱟᱯᱮ ᱡᱮᱢᱚᱱᱮᱢ ᱞᱟᱹᱭ ᱠᱮᱜ-ᱟ, ᱚᱱᱠᱟ ᱫᱚ ᱵᱟᱝ ᱧᱟᱢᱚᱜ ᱠᱟᱱᱟ ᱱᱤᱭᱟᱹ ᱜᱷᱟᱹᱲᱤᱡ ᱫᱚ᱾
ᱴᱷᱤᱠ ᱰᱟᱠᱛᱟᱨ ᱠᱚᱦᱚᱸ ᱚᱱᱠᱟ ᱵᱟᱠᱚ ᱧᱟᱢᱚᱜ ᱠᱟᱱᱟ ᱡᱚᱛᱚ ᱟᱨ ᱩᱱᱟᱹᱜ ᱯᱚᱨᱤᱥᱮᱵᱟ ᱦᱚᱸ ᱵᱷᱟᱜᱤ ᱵᱟᱝ ᱦᱩᱭᱩᱜ ᱠᱟᱱᱟ᱾ ᱦᱩᱸ ᱚᱱᱠᱟ ᱟᱯᱮ ᱥᱮᱱ ᱫᱚ ᱛᱟᱦᱚᱞᱮ, ᱯᱩᱭᱥᱟᱹ ᱠᱚ ᱚᱱᱟ ᱦᱟᱥᱯᱟᱛᱟᱞ ᱨᱮ ᱟᱨᱦᱚᱸ ᱵᱟᱹᱲᱛᱤ ᱠᱚ ᱦᱟᱛᱟᱣᱮᱫ-ᱟ ᱥᱮ ᱵᱟᱝ?
ᱯᱚᱭᱥᱟ ᱠᱚ ᱜᱚᱝᱠᱮ ᱠᱟᱹᱣᱰᱤ ᱨᱮᱱᱟᱜ ᱠᱟᱛᱷᱟ ᱞᱟᱹᱭ ᱞᱮᱠᱷᱟᱡ ᱫᱚ ᱯᱚᱭᱥᱟ ᱫᱚ ᱚᱱᱠᱟ ᱵᱟᱝᱠᱚ ᱦᱟᱛᱟᱣ ᱜᱮᱭᱟ᱾ ᱥᱚᱨᱠᱟᱨᱤ ᱦᱟᱸᱥᱯᱟᱛᱟᱞ ᱛᱚ ᱪᱤᱠᱤᱛᱥᱟ ᱫᱟᱢ ᱫᱚ ᱱᱚᱰᱮ ᱫᱚ ᱢᱟᱱᱮ ᱵᱤᱱᱟᱹ ᱯᱚᱭᱥᱟ ᱛᱮᱜᱮᱢ ᱧᱟᱢᱟ᱾ ᱦᱟᱸᱥᱯᱟᱛᱟᱞ ᱨᱮᱱᱟᱜ ᱛᱚ ᱟᱫᱚ ᱦᱟᱸᱥᱯᱟᱛᱟᱞ ᱠᱷᱟᱡ ᱟᱫᱚ ᱡᱩᱫᱤ ᱦᱟᱱᱛᱮ ᱱᱟᱛᱮ ᱠᱚ ᱠᱩᱞ ᱢᱮᱭᱟ, ᱢᱟᱱᱮ ᱢᱮᱱᱠᱷᱟᱱ ᱵᱟᱸᱠᱩᱲᱟ ᱠᱚ ᱡᱩᱫᱤ ᱠᱚ ᱠᱩᱞ ᱜᱚᱫ ᱠᱟᱜ ᱢᱮᱭᱟ ᱠᱳᱞᱠᱟᱛᱟ ᱠᱚ ᱠᱩᱞ ᱠᱟᱜ ᱢᱮᱭᱟ᱾ ᱛᱚᱠᱷᱚᱱ ᱫᱚ ᱢᱤᱫᱴᱟᱝ ᱠᱷᱚᱨᱪᱟ ᱫᱚ ᱞᱟᱜᱟᱜ ᱜᱮᱭᱟ ᱠᱷᱚᱨᱪᱟ ᱠᱚᱫᱚ ᱦᱩᱭᱩᱜ ᱜᱮᱭᱟ ᱛᱚᱠᱷᱚᱱ᱾ ᱵᱟᱠᱷᱟᱱ ᱮᱢᱱᱤ ᱛᱮᱫᱚ ᱡᱚᱛᱚ ᱴᱷᱤᱠ ᱜᱮᱭᱟ᱾ ᱟᱨ ᱜᱚᱝ- ᱠᱮ ᱟᱞᱮᱥᱮᱫ ᱦᱚᱸ ᱚᱱᱠᱟ ᱰᱟᱠᱛᱟᱨ ᱠᱚ ᱵᱟᱝ ᱢᱟᱱᱮ ᱠᱚᱢᱚᱜ ᱠᱟᱱᱟ ᱠᱚ ᱟᱨᱠᱤ ᱢᱟᱱᱮ ᱠᱚᱢ ᱪᱮᱫ ᱞᱮᱠᱟ ᱢᱟᱱᱮ ᱡᱟᱦᱟᱸ ᱦᱟᱸᱥᱯᱟᱛᱟᱞ ᱨᱮᱱᱟᱜ ᱠᱟᱛᱷᱟᱢ ᱞᱟᱹᱭ-ᱟᱫ ᱢᱮᱭᱟ ᱜᱚᱝᱠᱮ ᱚᱱᱟ ᱫᱚ ᱦᱳᱭᱳᱜ ᱠᱟᱱᱟ ᱤᱭᱟᱹᱨᱮ ᱠᱷᱛᱲᱟ ᱮᱠᱫᱚᱢ ᱥᱚᱦᱚᱨ ᱵᱟᱡᱟᱨ᱾
ᱦᱩᱸ
ᱛᱟᱦᱞᱮ ᱟᱫᱚ ᱟᱫᱚ ᱡᱟᱦᱟᱸ ᱚᱱᱟ ᱥᱚᱦᱚᱨ ᱵᱟᱡᱟᱨ ᱫᱷᱟᱨᱮ ᱫᱷᱟᱨᱮ ᱡᱟᱦᱟᱸ ᱟᱛᱳ ᱠᱚ ᱢᱮᱱᱟᱜ-ᱟ, ᱢᱟᱱᱮ ᱤᱭᱟᱹ ᱤᱭᱟᱹ ᱯᱟᱸᱪ ᱠᱤᱞᱳᱢᱤᱴᱟᱨ ᱵᱟᱠᱷᱟᱱ ᱫᱚᱥ ᱠᱤᱞᱳᱢᱤᱴᱟᱨ ᱥᱟᱺᱜᱤᱧ ᱠᱚᱨᱮ ᱡᱟᱦᱟᱸ ᱟᱛᱳ ᱠᱚ ᱢᱮᱱᱟᱜ-ᱟ᱾ ᱚᱱᱟ ᱠᱚᱨᱮ ᱦᱟᱸᱜ ᱥᱮᱱᱴᱟᱨ ᱠᱚ ᱮᱢᱟ ᱠᱚᱣᱟ ᱛᱚ᱾ ᱵᱟᱠᱷᱟᱱ ᱢᱮᱴᱟᱝ ᱚᱱᱮ ᱜᱨᱟᱢᱚ ᱦᱟᱥᱯᱟᱛᱟᱞ ᱜᱨᱟᱢᱤᱱ ᱦᱟᱸᱥᱯᱟᱛᱟᱞ ᱡᱟᱦᱟᱸ ᱠᱚᱠᱚ ᱛᱟᱦᱮᱱ ᱜᱮᱭᱟ᱾
ᱦᱮᱸ
ᱜᱨᱟᱢᱤᱱ ᱦᱟᱸᱥᱯᱟᱛᱟᱞ ᱠᱚᱨᱮ ᱫᱚ ᱧᱮᱞ ᱞᱮᱠᱷᱟᱡ ᱫᱚ ᱚᱱᱠᱟ ᱥᱮᱨᱚᱠᱚᱢ ᱠᱷᱩᱵ ᱮᱠᱴᱟ ᱥᱩᱵᱤᱫᱷᱟ ᱫᱚ ᱵᱟᱝ ᱠᱚ ᱮᱢᱠᱟᱜ᱾
ᱟᱪᱪᱷᱟ᱾ ᱦᱮᱸ ᱟᱫᱚ ᱱᱤᱛᱚᱜ ᱚᱱᱟ ᱞᱟᱹᱠᱛᱤᱜ ᱠᱟᱱᱟ ᱰᱟᱠᱛᱟᱨ᱾ ᱠᱚ ᱟᱨᱦᱚᱸ ᱠᱚ ᱦᱟᱡᱩᱜ ᱢᱟ᱾
ᱦᱮᱸ
ᱥᱟᱶᱛᱮ ᱰᱟᱠᱛᱟᱨ ᱨᱮᱱ ᱩᱱᱠᱩ ᱜᱚᱲᱚ ᱛᱮᱱ ᱠᱚ ᱱᱟᱨᱥ᱾ ᱩᱱᱠᱩ ᱦᱚᱸᱠᱚ ᱠᱚᱢ ᱧᱚᱜᱚᱜ ᱠᱟᱱᱟ ᱱᱤᱭᱟᱹ ᱜᱷᱟᱹᱲᱤᱡ᱾ ᱱᱤᱥᱪᱚᱭ ᱦᱳᱭ ᱥᱤᱥᱴᱟᱨ ᱠᱚ ᱩᱱᱠᱩ‌ ᱟᱨᱦᱚᱸ ᱵᱟᱹᱲᱛᱤ ᱧᱚᱜ ᱠᱚ ᱦᱤᱡᱩᱜ ᱢᱟ᱾ ᱤᱱᱟᱹᱠᱷᱟᱱ ᱠᱟᱹᱴᱤᱡ ᱵᱷᱟᱹᱜᱤᱜ-ᱟ᱾
ᱦᱩᱸ ᱟᱛᱳ ᱵᱟᱡᱟᱨ ᱨᱮᱱ ᱦᱚᱲ ᱠᱚᱫᱚ᱾ ᱢᱟᱱᱮ ᱩᱱᱥᱟᱺᱜᱤᱧ ᱯᱟᱸᱪ ᱠᱤᱞᱳᱢᱤᱴᱟᱨ ᱯᱟᱸᱪ ᱠᱤᱞᱳᱢᱤᱴᱟᱨ ᱥᱟᱺᱜᱤᱧ ᱛᱚ ᱟᱫᱚ ᱡᱟᱦᱟᱱᱟᱜ ᱚᱥᱩᱵᱤᱫᱷᱟ ᱨᱮᱫᱚ ᱵᱟᱝ ᱠᱚ ᱦᱮᱡ ᱫᱟᱲᱮᱭᱟᱜ ᱥᱮ ᱟᱸᱜᱷᱟᱴ ᱠᱚᱨᱮᱜ ᱫᱚ᱾ ᱟᱫᱚ ᱟᱠᱚ ᱚᱲᱟᱜ ᱥᱩᱨ ᱠᱚᱨᱮᱱᱟᱜ ᱦᱟᱸᱥᱯᱟᱛᱟᱞ ᱠᱚᱨᱮ ᱜᱮ ᱡᱩᱫᱤ ᱟᱫᱚ ᱚᱱᱠᱟ ᱤᱭᱟᱹ ᱵᱟᱝ, ᱠᱚ ᱧᱟᱢ ᱜᱮᱭᱟ ᱥᱩᱵᱤᱫᱷᱟ ᱵᱟᱝ ᱠᱚ ᱧᱟᱢᱟ ᱫᱚᱨᱠᱟᱨ ᱨᱮ ᱚᱱᱟ ᱫᱚ ᱢᱮᱸᱫ ᱵᱟ ᱵᱟᱹᱲᱤᱡ ᱥᱮᱫ ᱜᱮ ᱪᱟᱞᱟᱜ ᱠᱟᱱᱟ ᱾
ᱦᱮᱸᱻ ᱦᱚᱸ ᱵᱟᱹᱲᱤᱡ ᱥᱮᱱ ᱜᱮ ᱪᱟᱞᱟᱜ ᱠᱟᱱᱟ ᱾ ᱟᱫᱚ ᱚᱱᱟ ᱟᱹᱛᱩ ᱫᱤᱥᱚᱢ ᱨᱤᱱ ᱦᱚᱲᱢᱟ ᱩᱱᱟᱹᱜ ᱡᱟᱹᱥᱛᱤ ᱠᱟᱹᱣᱰᱤ ᱠᱚᱦᱚᱸ ᱵᱟᱹᱱᱩᱜ ᱛᱟᱠᱚᱣᱟ ᱾ ᱛᱚ ᱩᱱᱠᱩ ᱢᱟ ᱱᱚᱣᱟ ᱥᱚᱨᱠᱟᱨᱟᱜ ᱦᱚᱥᱯᱤᱛᱟᱞ ᱪᱮᱛᱟᱱ ᱨᱮᱜᱮ ᱟᱠᱚᱣᱟᱜ ᱵᱷᱚᱨᱥᱟ ᱛᱟᱸᱦᱮᱱᱟ ᱾ ᱟᱫᱚ ᱩᱱᱠᱩ ᱢᱟ ᱡᱟᱸᱦᱟ ᱵᱮᱥᱚᱨᱠᱟᱨᱤ ᱥᱮ ᱯᱨᱟᱭᱵᱷᱮᱴ ᱨᱮᱢᱟ ᱵᱟᱠᱚ ᱪᱤᱠᱤᱛᱥᱟ ᱫᱟᱲᱮᱭᱟᱜ-ᱟ ᱾ ᱟᱫᱚ ᱚᱱᱟᱜᱮ ᱥᱚᱨ ᱠᱟᱹᱨᱤ ᱨᱮᱦᱚᱸ ᱡᱟᱛᱮᱜ ᱠᱟᱹᱴᱤᱡ ᱵᱷᱟᱹᱜᱤ ᱯᱚᱨᱤᱥᱮᱵᱟ ᱠᱚ ᱧᱟᱢ ᱞᱮᱠᱷᱟᱱ ᱵᱷᱟᱹᱜᱮ ᱠᱚᱜ-ᱟ ᱾
ᱵᱷᱟᱜᱮ ᱠᱚᱜ-ᱟ ᱾ ᱵᱮᱥᱚᱨᱠᱟᱨᱤ ᱠᱚ ᱜᱚᱢᱠᱮ ᱵᱮᱥᱚᱨᱠᱟᱨᱤ ᱦᱟᱥᱯᱟᱛᱟᱞ ᱠᱚᱨᱮ ᱢᱟᱱᱮ ᱮᱢᱱᱤ ᱦᱚᱲ ᱠᱚᱫᱚ ᱢᱟᱱᱮ ᱤᱭᱟᱹ ᱢᱟᱱᱮ ᱚᱸᱰᱮ ᱠᱟᱹᱣᱰᱤ ᱮᱢ ᱛᱮᱜᱮ ᱵᱟᱝ ᱮᱢ ᱯᱩᱨᱟᱹᱣ ᱫᱟᱲᱮᱭᱟᱜ-ᱟ ᱵᱷᱟᱜᱤ ᱪᱤᱠᱤᱛᱥᱟ ᱞᱟᱹᱜᱤᱫ ᱾
ᱦᱮᱸᱻ
ᱩᱱ ᱨᱮᱫᱚ ᱚᱱᱠᱟ ᱠᱷᱚᱨᱪᱟ ᱾ ᱮᱢᱱᱤ ᱥᱟᱫᱷᱟᱨᱚᱱ ᱦᱚᱲ ᱫᱚ ᱥᱟᱫᱷᱟᱨᱚᱱ ᱥᱟᱫᱷᱟᱨᱚᱱ ᱢᱟᱱᱮᱢ ᱞᱟᱹᱭᱟ ᱦᱚᱲ ᱠᱚᱫᱚ ᱚᱱᱟ ᱠᱚᱨᱮᱫ ᱫᱚ ᱪᱤᱠᱤᱛᱥᱟ ᱵᱟᱝ ᱠᱚ ᱫᱟᱲᱮᱭᱟᱜ-ᱟ ᱾ ᱯᱟᱪᱩᱜ ᱥᱚᱢᱟᱱ ᱫᱚ
ᱚᱱᱟᱜᱮ ᱠᱟᱛᱷᱟ ᱫᱚ ᱾ ᱟᱨ ᱡᱟᱦᱟᱸᱭ ᱡᱩᱫᱤ ᱠᱷᱩᱵ ᱜᱮ ᱮᱸᱻ ᱠᱚᱴᱷᱤᱱ ᱚᱵᱚᱥᱛᱷᱟ ᱜᱩᱡᱩᱜ ᱵᱟᱧᱪᱟᱜ ᱚᱵᱚᱥᱛᱷᱟ ᱚᱱᱠᱟ ᱫᱚ ᱟᱫᱚ ᱩᱱ ᱥᱚᱢᱚᱭ ᱫᱚ ᱵᱟ ᱚᱱᱟ ᱠᱚᱨᱮ ᱪᱟᱞᱟᱣ ᱦᱩᱭᱩᱜ ᱛᱟᱠᱚᱣᱟ ᱾ ᱯᱩᱭᱥᱟᱹ ᱠᱟᱹᱣᱰᱤ ᱠᱚ ᱵᱟᱝ ᱛᱟᱦᱮᱱ ᱠᱷᱟᱱ ᱫᱚ ᱟᱫᱚ ᱵᱮᱵᱚᱥᱛᱟ ᱦᱩᱭᱩᱜ ᱛᱟᱠ ᱦᱚᱭᱛᱚ ᱡᱟᱸᱦᱟᱱᱟᱜ ᱚᱲᱟᱜ ᱨᱮᱱᱟᱜ ᱡᱟᱭᱜᱟ ᱠᱚ ᱥᱮ ᱵᱟᱹᱫᱽ ᱠᱚ ᱟᱹᱠᱷᱨᱤᱧ ᱟᱛᱮᱫ ᱾ ᱠᱤᱢᱵᱟ ᱫᱟᱨᱮ ᱠᱚ ᱟᱹᱠᱷᱨᱤᱧ ᱟᱛᱮᱜ ᱾
ᱦᱮᱸ ᱦᱮᱸ ᱦᱮᱸ ᱚᱱᱟ ᱜᱮ ᱡᱟᱞᱟ ᱫᱚ ᱾
ᱠᱟᱛᱷᱟ ᱾
ᱦᱩᱸ ᱾ ᱢᱟᱱᱮ ᱢᱤᱫᱴᱟᱝ ᱦᱚᱲ ᱵᱟᱧᱪᱟᱣ ᱞᱟᱹᱜᱤᱫ ᱢᱤᱫᱴᱟᱝ ᱦᱚᱲ ᱛᱤᱱᱟᱹᱜ ᱢᱟᱱᱮ ᱛᱤᱱᱟᱹᱜ ᱠᱤᱪᱷᱩᱭ ᱠᱚᱨᱟᱣᱟ ᱾ ᱟᱭᱟᱜ ᱚᱲᱟᱜ ᱮ ᱟᱹᱠᱷᱨᱤᱧ ᱠᱟᱛᱟᱭᱟ, ᱫᱟᱨᱮ ᱠᱚᱭ ᱟᱹᱠᱷᱨᱤᱧ ᱛᱟᱭᱟ, ᱟᱡᱟᱜ ᱫᱚᱨᱠᱟᱨ ᱡᱷᱚᱛᱚ ᱟᱭᱟᱜ ᱡᱟᱭᱜᱟ ᱥᱩᱫᱷᱟᱹᱭ ᱟᱹᱠᱷᱨᱤᱧ ᱟᱠᱟᱫᱟ ᱾ ᱠᱤᱱᱛᱩ ᱚᱱᱠᱟ ᱡᱟᱦᱟᱸᱭ ᱪᱮᱛᱟᱱ ᱨᱮ ᱢᱮᱱᱟᱜ ᱠᱚᱣᱟ ᱩᱱᱠᱩ ᱫᱚ ᱚᱱᱟ ᱠᱚ ᱤᱭᱟᱹᱠᱚ ᱠᱚ ᱧᱮᱞ ᱧᱟᱢᱟ ᱾ ᱩᱱᱟᱹᱜ ᱡᱮ ᱛᱤᱱᱟᱹᱜ ᱥᱚᱢᱚᱥᱥᱟ ᱛᱤᱱᱟᱹᱜ ᱠᱚᱥᱴᱚ ᱠᱟᱛᱮᱜ ᱱᱩᱭ ᱦᱚᱲᱮ ᱦᱮᱡ ᱠᱟᱜ ᱵᱚᱱᱟᱭ ᱾ ᱚᱱᱟ ᱠᱚᱫᱚ ᱵᱟᱝ ᱠᱚ ᱪᱤᱱᱛᱟ ᱵᱟᱝ ᱠᱚ ᱵᱷᱟᱵᱱᱟᱭ ᱜᱮᱭᱟ ᱱᱚᱣᱟ
ᱦᱳᱭ ᱟᱫᱚ ᱱᱮᱛᱟᱨᱢᱟ ᱚᱱᱮ ᱚᱱᱠᱟ ᱾
ᱦᱩᱸ ᱾
ᱠᱟᱹᱣᱰᱤ ᱜᱮ ᱠᱚ ᱠᱚᱭᱚᱜ ᱟᱠᱟᱜᱼᱟ ᱩᱱᱠᱩ ᱠᱚᱦᱚᱸ ᱦᱟᱥᱯᱟᱛᱟᱞ ᱨᱮᱱ ᱠᱚᱦᱚᱸ ᱾ ᱰᱟᱠᱛᱟᱨ ᱠᱚᱦᱚᱸ ᱟᱫᱚ ᱡᱤᱣᱤ ᱫᱚ ᱢᱤᱫᱴᱟᱝ ᱦᱚᱲᱟᱜ ᱫᱚ ᱩᱱᱟᱹᱜ ᱵᱟᱠᱚ ᱜᱩᱨᱩᱛᱛᱚᱣᱟᱜ ᱠᱟᱱᱟ ᱾ ᱦᱮᱸ ᱠᱟᱹᱣᱰᱤ ᱜᱮ ᱡᱟᱹᱥᱛᱤ ᱠᱚ ᱧᱮᱞᱮᱫᱼᱟ, ᱚᱱᱟᱜᱮ
ᱠᱟᱹᱣᱰᱤ ᱜᱮ ᱡᱟᱹᱥᱛᱤ ᱠᱚ ᱧᱮᱞᱟ ᱾
ᱚᱱᱮ ᱚᱱᱠᱟ ᱤᱭᱟᱹᱜ ᱠᱟᱱᱟ, ᱱᱚᱣᱟ ᱫᱚ ᱢᱤᱫᱴᱟᱝ ᱵᱟᱹᱲᱤᱡ ᱦᱩᱭᱩᱜ ᱠᱟᱱᱟ ᱾
ᱦᱮᱸ ᱱᱚᱣᱟ ᱫᱚ ᱢᱤᱫᱴᱟᱝ ᱵᱟᱹᱲᱤᱡ ᱚᱨᱥᱚᱝ ᱥᱮᱫ ᱜᱮ ᱪᱟᱞᱟᱜ ᱠᱟᱱᱟ ᱞᱟᱹᱭ ᱞᱮᱠᱷᱟᱱ ᱫᱚ ᱜᱟᱱᱚᱜᱼᱟ ᱾ ᱟᱨ ᱱᱮᱛᱟᱨ ᱤᱭᱟᱹ ᱨᱮᱦᱚᱸ ᱮᱢᱚᱜ ᱠᱚ ᱮᱢᱚᱱ ᱠᱚ ᱢᱟᱱᱮ ᱮᱢᱚᱱ ᱠᱚ ᱴᱷᱤᱠ ᱫᱚᱦᱚᱣ ᱠᱟᱫᱟ ᱦᱟᱸᱥᱯᱟᱛᱟᱞ ᱨᱮ ᱡᱩᱫᱤᱢ ᱪᱟᱞᱟᱜ-ᱟ ᱵᱟᱨ ᱴᱟᱠᱟ ᱛᱮ ᱴᱤᱠᱤᱴ ᱠᱟᱴᱟᱣ ᱠᱟᱛᱮᱫ ᱟᱢ ᱩᱱᱤ ᱰᱟᱠᱛᱟᱨᱮᱢ ᱧᱮᱞ ᱦᱚᱪᱚ ᱠᱮᱫᱮᱭᱟ ᱟᱫᱚ ᱰᱟᱠᱛᱟᱨ ᱨᱟᱱᱮ ᱚᱞ ᱟᱢᱟ ᱟᱫᱚ ᱨᱟᱱ ᱮᱢᱚᱱᱮ ᱚᱞ ᱯᱮᱨᱮᱡ ᱟᱢᱟᱭ ᱯᱮᱥᱠᱤᱯᱥᱚᱱ ᱨᱮ ᱟᱫᱚ ᱢᱟᱱᱮ ᱡᱟᱹᱥᱛᱤ ᱚᱱᱟ ᱥᱚᱨᱠᱟᱨᱤ ᱦᱟᱸᱥᱯᱟᱛᱟᱞ ᱠᱷᱚᱡ ᱛᱤᱱᱟᱹᱜ ᱨᱟᱱ ᱵᱟᱝ ᱮᱢ ᱧᱟᱢᱟ ᱠᱤᱨᱤᱧ ᱠᱟᱛᱮᱫ ᱩᱱᱟᱹᱜ ᱱᱮᱛᱟᱨ ᱵᱮᱥᱤ ᱡᱟᱹᱥᱛᱤ ᱨᱟᱱ ᱠᱤᱨᱤᱧ
ᱦᱮᱸ ᱦᱩᱸ ᱟᱫᱚ ᱚᱱᱟ ᱟᱠᱚ ᱚᱱᱮ ᱚᱱᱠᱟ ᱵᱮᱵᱽᱥᱟ ᱠ ᱠᱚ ᱪᱟᱹᱞᱩᱣ ᱠᱟᱫ ᱛᱟᱠᱚᱣᱟ, ᱡᱟᱛᱮ ᱟᱠᱚᱣᱟᱜ ᱨᱟᱱ ᱠᱚ ᱟᱠᱨᱤᱧᱚᱜ ᱛᱟᱠᱚ ᱢᱟ᱾
ᱦᱮᱸ᱾
ᱟᱫᱚ ᱚᱱᱮ ᱚᱱᱠᱟ ᱟᱫᱚ ᱚᱱᱟ ᱨᱮᱱᱟᱜ ᱫᱚ, ᱯᱨᱚᱵᱷᱟᱵᱽ ᱫᱚ᱾ ᱨᱮᱸᱜᱮᱡ ᱦᱚᱲ ᱪᱮᱛᱟᱱ ᱨᱮ ᱜᱮ ᱵᱟᱹᱲᱛᱤ ᱠᱟᱭᱛᱮ ᱯᱟᱲᱟᱜ ᱠᱟᱱᱟ᱾ ᱟᱫᱚ ᱚᱱᱟ ᱠᱚ ᱨᱟᱱ ᱫᱚ ᱥᱚᱨᱠᱟᱨᱤ ᱛᱚᱨᱚᱯᱷ ᱠᱷᱚᱱᱟᱜ ᱵᱮᱵᱚᱥᱛᱷᱟ ᱞᱮᱱᱠᱷᱟᱱ ᱟᱹᱰᱤ ᱱᱟᱯᱟᱭ ᱠᱚᱜᱼᱟ ᱩᱯᱠᱟᱹᱨ ᱠᱚᱜᱼᱟ ᱠᱚ ᱦᱚᱲ ᱠᱚ᱾
ᱦᱳᱭ ᱚᱱᱟ ᱫᱚ ᱠᱟᱛᱷᱟ ᱠᱟᱱ ᱜᱮᱭᱟ ᱦᱮᱸᱥᱮ᱾ ᱟᱫᱚ ᱥᱚᱨᱠᱟᱨᱤ ᱦᱟᱸᱥᱯᱟᱛᱟᱞ ᱧᱩᱛᱩᱢ ᱨᱮ ᱥᱚᱨᱠᱟᱨᱤ ᱦᱟᱸᱥᱯᱟᱛᱟᱞ᱾ ᱦᱮᱸ ᱢᱤᱫᱴᱟᱝ ᱥᱚᱦᱚᱨᱚᱢ ᱦᱚᱲ ᱡᱩᱫᱤ ᱚᱱᱠᱟ ᱨᱩᱣᱟᱹ ᱧᱟᱜ ᱜᱮ ᱟᱫᱚ ᱚᱱᱠᱟ ᱰᱟᱠᱛᱟᱨ ᱮ ᱩᱫᱩᱜ ᱪᱟᱞᱟᱜᱼᱟᱭ ᱡᱩᱫᱤ ᱤᱱᱤᱫᱚ ᱨᱟᱱ ᱠᱚ ᱫᱚ ᱤᱱᱤᱭᱮᱥ ᱟᱫᱚ ᱮᱢᱱᱤ ᱨᱮᱸᱜᱮᱡ ᱛᱚᱠᱷᱚᱱ ᱫᱚ ᱪᱮᱫ ᱮᱢ ᱪᱤᱠᱟᱹᱭᱥ ᱥᱚᱨᱠᱟᱨᱤ ᱦᱟᱸᱥᱯᱟᱛᱟᱞ ᱨᱮ ᱜᱮ ᱪᱟᱞᱟᱜ ᱦᱚᱪᱚᱭᱟᱭ ᱚᱸᱰᱮ ᱦᱟᱸᱥᱯᱟᱛᱟᱞ ᱠᱷᱚᱡ ᱚᱱᱟ ᱦᱩᱭᱩᱜ ᱠᱟᱱᱟ ᱵᱤᱱᱟᱹ ᱠᱟᱹᱣᱰᱤ ᱛᱮ ᱚᱱᱮ ᱡᱟᱦᱟᱸ ᱨᱟᱱ ᱧᱟᱢᱚᱜᱼᱟ ᱚᱱᱟ ᱦᱟᱛᱟᱣᱟᱭ᱾ ᱛᱟᱦᱞᱮ ᱩᱱᱤ ᱦᱚᱲ ᱡᱩᱫᱤ ᱚᱸᱰᱮ ᱯᱮᱭᱟ ᱫᱚ ᱯᱮᱭᱟ ᱯᱮᱭᱟ ᱨᱟᱱ ᱫᱚ ᱥᱚᱨᱠᱟᱨᱤ ᱦᱚᱸᱥᱯᱟᱛᱟᱞ ᱠᱷᱚᱡ-ᱮ ᱧᱟᱢ ᱠᱮᱫᱟ ᱥᱟᱸᱶ ᱠᱷᱚᱱ ᱫᱚ ᱯᱟᱸᱪᱟ ᱠᱤ ᱨᱟᱱ ᱫᱚ ᱫᱚ ᱦᱟᱱᱮ ᱫᱚᱠᱟᱱ ᱠᱷᱚᱡ ᱠᱤᱨᱤᱧ ᱞᱟᱜᱟᱣ ᱟᱵᱮᱱᱟ, ᱛᱟᱦᱚᱞᱮ ᱚᱠᱟᱨᱮ ᱩᱱᱟᱹᱜ ᱠᱟᱹᱣᱰᱤ ᱠᱚᱫᱚᱭ ᱧᱟᱢᱟ?
ᱦᱩᱸ ᱚᱱᱟ ᱜᱮᱛᱚ ᱟᱹᱰᱤ ᱫᱩᱠᱷ ᱨᱮᱱᱟᱜ ᱠᱟᱛᱷᱟ ᱟᱨ ᱟᱹᱰᱤ ᱢᱟᱨᱟᱝ ᱟᱱᱟᱴ᱾ ᱟᱵᱚ ᱞᱮᱠᱟᱱ ᱦᱚᱲ ᱠᱚ ᱞᱟᱹᱜᱤᱫ ᱫᱚ ᱚᱱᱟ ᱜᱮ ᱟᱨ ᱰᱟᱠᱛᱟᱨ ᱠᱚ ᱦᱚᱸ ᱧᱮᱛᱟᱨ ᱛᱢᱟ ᱵᱟᱠᱚ ᱧᱟᱢᱚᱜ ᱠᱟᱱᱟ ᱮᱵᱮᱞ ᱮᱵᱮᱞ ᱢᱟ ᱩᱱᱠᱩ ᱦᱚᱸᱱᱟ ᱡᱟᱹᱥᱛᱤ ᱮ ᱯᱨᱟᱭᱵᱷᱮᱴ ᱤᱭᱟᱹ ᱠᱚᱨᱮ ᱜᱮ ᱯᱚᱨᱤᱥᱮᱵᱟ ᱮᱢᱚᱜ ᱠᱚ ᱪᱟᱞᱟᱜ ᱠᱟᱱᱟ᱾ ᱟᱨ ᱱᱚᱸᱰᱮ ᱫᱚ ᱩᱱᱟᱹᱜ ᱵᱟᱠᱚ ᱧᱮᱞᱟᱜ ᱠᱟᱱᱟ᱾
ᱦᱩᱸ ᱜᱚᱝᱠᱮ, ᱚᱱᱷᱟᱵ ᱜᱚᱝᱠᱮ᱾ ᱟᱯᱮ ᱥᱮᱱᱟᱜ ᱠᱚ ᱫᱚ ᱴᱷᱤᱠ ᱜᱮᱭᱟ ᱜᱚᱝᱠᱮ ᱪᱤᱠᱤ-ᱪᱤᱠᱤᱥᱥᱟ ᱵᱮᱵᱚᱥᱛᱷᱟ ᱠᱚ ᱪᱮᱫ ᱞᱮᱠᱟ ᱟᱯᱮᱥᱮᱱᱟᱜ ᱫᱚ?
ᱦᱮᱸ ᱜᱚᱢᱠᱮ ᱟᱞᱮ ᱥᱮᱱ ᱦᱚᱸ ᱱᱚᱝᱠᱟ ᱡᱟᱸᱦᱟ ᱞᱮᱠᱟ᱾ ᱠᱟᱛᱷᱟ ᱦᱩᱭᱱᱟ ᱱᱚᱝᱠᱟ ᱜᱮ ᱦᱩᱭᱩᱜ ᱠᱟᱱᱟ᱾
ᱟᱪᱪᱷᱟ ᱟᱪᱪᱷᱟ᱾
ᱦᱳᱭ ᱟᱫᱚ ᱱᱚᱣᱟ ᱠᱚ ᱠᱟᱹᱴᱤᱡ ᱥᱚᱪᱮᱛᱚᱱᱚᱜ ᱦᱩᱭᱩᱜᱼᱟ᱾ ᱟᱵᱚ ᱦᱚᱸ ᱚᱱᱠᱟ ᱠᱟᱛᱷᱟ ᱨᱟᱠᱟᱵ ᱦᱩᱭᱩᱜ ᱛᱟᱵᱚᱱᱟ ᱩᱱᱠᱩ ᱥᱟᱞᱟᱜ ᱨᱚᱯᱚᱲ ᱦᱩᱭᱩᱜ ᱛᱟᱵᱚᱱᱟ, ᱟᱵᱚᱣᱟᱜ ᱟᱱᱟᱴ ᱠᱚ ᱠᱚ ᱵᱩᱡᱷᱟᱹᱣᱟᱠᱚ ᱦᱩᱭᱩᱜ ᱛᱟᱵᱚᱱᱟ᱾
ᱦᱮᱸ ᱜᱚᱝᱠᱮ᱾
ᱤᱱᱟᱹᱠᱷᱟᱱ ᱱᱟᱯᱟᱭᱚᱜᱼᱟ᱾
ᱦᱟᱻ᱾
ᱴᱷᱤᱠ ᱜᱮᱭᱟ ᱜᱚᱝᱠᱮ ᱛᱟᱦᱞᱮ ᱚᱠᱛᱚ ᱦᱩᱭᱮᱱᱟ᱾
ᱦᱮᱸ ᱜᱚᱝᱠᱮ ᱴᱷᱤᱠ ᱜᱮᱭᱟ ᱛᱟᱦᱞᱮ ᱚᱠᱛᱚ ᱠᱚ ᱦᱩᱭᱱᱟ ᱟᱫᱚ ᱱᱤᱛᱚᱜ ᱴᱷᱤᱠ ᱜᱮᱭᱟ ᱠᱟᱱᱟ᱾
ᱦᱩᱸ᱾
ᱦᱩᱸ᱾
ᱢᱟ ᱛᱟᱦᱞᱮ ᱫᱚᱦᱚᱭ ᱵᱤᱱ᱾
ᱦᱮᱸ ᱜᱚᱝᱠᱮ ᱫᱚᱦᱚᱭ ᱫᱟᱞᱤᱧ᱾